ᱦᱟᱞᱳ
ᱦᱚᱭ ᱡᱚᱦᱟᱨ ᱜᱮ ᱜᱚᱝᱠᱮ᱾
ᱦᱮᱸ ᱤᱧᱟᱹᱜ ᱟᱲᱟᱝ ᱪᱮᱫ ᱞᱮᱠᱟ ᱟᱸᱡᱚᱢᱚᱜ ᱠᱟᱱᱟ?
ᱴᱷᱤᱠ ᱜᱮ ᱴᱷᱤᱠ ᱜᱮ ᱴᱷᱤᱠ ᱜᱮ ᱢᱚᱡᱽ ᱜᱮ᱾
ᱦᱮᱸ ᱜᱟᱞᱢᱟᱨᱟᱣ ᱜᱟᱞᱢᱟᱨᱟᱣ ᱛᱮ ᱮᱠᱟᱞ ᱟᱢᱟᱜ ᱦᱚᱸ ᱟᱹᱰᱤ ᱱᱟᱯᱟᱭ ᱟᱸᱡᱚᱢᱚᱜ ᱠᱟᱱᱟ, ᱟᱨ ᱮᱱᱟᱱᱢᱟ ᱜᱟᱞᱢᱟᱨᱟᱣ ᱜᱟᱞᱢᱟᱨᱟᱣ ᱛᱮ ᱮᱠᱟᱞ ᱚᱠᱛᱚ ᱠᱚᱦᱚᱸ ᱮᱠᱟᱞ ᱵᱟᱞᱟᱝ ᱵᱩᱡᱷᱟᱹᱣ ᱫᱟᱲᱮᱭᱟᱫᱟ᱾ ᱟᱨ ᱟᱹᱰᱤ ᱠᱚᱢ, ᱥᱹᱛᱚᱢᱚᱭ ᱧᱟᱢ ᱱᱟ ᱥᱮ ᱢᱮᱱᱠᱮ ᱟᱹᱰᱤ ᱠᱚᱢ ᱥᱚᱢᱚᱭ ᱦᱩᱭ ᱮᱱᱟ ᱟᱫᱚ ᱪᱚᱞᱚ ᱟᱨᱚ ᱚᱱᱠᱟ ᱜᱮ ᱟᱨᱦᱚᱸ ᱞᱟᱝ ᱟᱞᱟᱝᱟᱜ ᱜᱟᱞᱢᱟᱨᱟᱣ ᱞᱟᱦᱟ ᱥᱮᱫ ᱞᱟᱝ ᱤᱫᱤᱭᱟ ᱟᱨ ᱟᱪᱷᱟ ᱤᱧ ᱦᱚᱸ...... ᱠᱩᱠᱞᱤᱧ ᱫᱚᱦᱚᱭᱮᱫᱟ ᱟᱢ ᱪᱮᱛᱟᱱ ᱨᱮ ᱡᱮ ᱪᱟᱥ-ᱵᱟᱥ ᱨᱮᱭᱟᱜ ᱜᱮᱞᱟᱝ ᱜᱟᱞᱢᱟᱨᱟᱜ ᱠᱟᱱ ᱛᱟᱦᱮᱱᱟ ᱟᱫᱚ ᱚᱱᱟᱜᱤᱧ ᱫᱚᱦᱚᱭᱟ ᱦᱟᱸᱜ ᱯᱷᱤᱨ ᱟᱨᱚ ᱞᱟᱦᱟ ᱥᱮᱜ ᱜᱮᱞᱟᱝ ᱜᱟᱞᱢᱟᱨᱟᱣ ᱤᱫᱤᱭᱟ ᱵᱟᱹᱭ ᱵᱟᱹᱭ ᱛᱮ ᱟᱪᱷᱟ ᱟᱯᱮᱥᱮᱫ ᱚᱱᱟ ᱨᱟᱦᱮᱲ ᱠᱚᱠᱚ ᱪᱟᱥ-ᱟ ᱥᱮ ᱵᱟᱝ ᱚᱱᱟ ᱠᱚᱨᱮ ᱱᱟᱜ ᱠᱟᱛᱷᱟ ᱠᱚ ᱠᱟᱹᱴᱤᱡ ᱞᱟᱹᱭ ᱛᱟᱞᱟᱝ ᱢᱮ
ᱨᱟᱦᱮᱲ ᱜᱤ.. ᱪᱟᱥ ᱜᱤᱭᱟ ᱠᱚ ᱢᱮᱱ ᱠᱷᱟᱱ ᱠᱚᱢ ᱧᱚᱜ, ᱮᱱᱦᱚᱸ ᱡᱟᱜᱟ ᱡᱟᱭᱜᱟ ᱛᱮᱜᱮ ᱠᱚ ᱨᱟᱦᱮᱲ ᱦᱚᱸᱠᱚ ᱪᱟᱥ ᱜᱮᱭᱟ ᱩᱱᱠᱩᱱᱟᱜ ᱱᱷᱟᱶᱟ ᱡᱟᱭᱜᱟ ᱱᱟᱠᱷᱟ ᱚᱱᱮ ᱚᱠᱟ ᱠᱚᱨᱮ ᱵᱤᱨ ᱦᱟᱥᱟ ᱠᱚᱨᱮ ᱠᱚ ᱵᱚᱞᱚ ᱵᱟᱲᱟ ᱣᱟᱠᱟᱱ ᱩᱱᱠᱩ ᱫᱚ ᱯᱨᱟᱭ ᱠᱚ ᱪᱟᱥ ᱵᱟᱲᱟᱭ ᱜᱮᱭᱟ
ᱟᱪᱷᱟ ᱟᱹᱰᱤ ᱱᱟᱯᱟᱭ ᱟᱫᱚ ᱟᱞᱮ ᱥᱡ ᱡᱚᱠᱷ... ᱠᱷᱚᱱᱮᱢ ᱧᱮᱞᱟ ᱛᱚ ᱟᱞᱮᱥᱮᱫ ᱱᱚᱜ-ᱚᱭ ᱨᱟᱦᱮᱲ ᱪᱟᱥ ᱫᱚ ᱟᱹᱰᱤ ᱜᱟᱱ ᱠᱚ ᱪᱟᱥ-ᱟ ᱟᱨ ᱨᱟᱦᱮᱲ ᱫᱚ ᱟᱞᱮ ᱥᱮᱫ ᱫᱚ ᱡᱟᱹᱥᱛᱤ ᱤᱧ ᱧᱮᱞ ᱠᱟᱫᱟ ᱚᱱᱟ ᱜᱟᱹᱰᱭᱟᱹ ᱯᱤᱰᱟᱹ ᱠᱚᱨᱮ ᱦᱚᱸ ᱠᱚ ᱪᱟᱥᱟ ᱥᱮ ᱤᱱᱟᱹ ᱵᱟᱫᱽ ᱠᱟᱛᱮᱫ ᱢᱮᱛᱟᱜ ᱢᱮ ᱚᱱᱟ ᱴᱟᱺᱰᱤ ᱠᱚᱨᱮ ᱚᱠᱟᱴᱟᱜ ᱴᱟᱺᱰᱤ ᱢᱟᱹᱺᱰᱤ ᱠᱷᱮᱛ ᱢᱮᱱᱟᱜᱼᱟ ᱚᱱᱟ ᱠᱚᱨᱮ ᱦᱚᱸ ᱟᱹᱰᱤᱜᱟᱱ ᱠᱚ ᱪᱟᱥᱟ᱾ ᱦᱮᱸ ᱟᱨ ᱤᱱᱟᱹ ᱵᱟᱫᱽ ᱠᱟᱛᱮ ᱦᱟᱸᱜ ᱟᱞᱮᱥᱮᱫ ᱫᱚ ᱚᱱᱟ ᱟᱹᱰᱤ ᱜᱟᱱ ᱚᱱᱟ ᱨᱟᱦᱮᱲ ᱤᱭᱟᱹ ᱨᱮᱦᱚᱸ ᱠᱚ ᱪᱟᱥ ᱜᱮᱭᱟ ᱵᱚᱞᱮ ᱚᱱᱟ ᱢᱮᱛᱟᱜ ᱢᱮ, ᱦᱮᱸ ᱨᱚᱲ ᱢᱮ
ᱢᱟ ᱤᱭᱟᱹ ᱱᱟ ᱢᱟᱱᱮ ᱱᱮᱛᱟᱨ ᱚᱱᱟ ᱪᱟᱥ ᱵᱟᱥᱟᱥ ᱞᱟᱹᱜᱤᱫ ᱦᱚᱸ ᱢᱟᱱᱮ ᱮᱜᱨᱤᱠᱟᱞᱪᱟᱨ ᱰᱤᱯᱟᱨᱴᱢᱮᱱᱴ ᱠᱷᱚᱡ ᱟᱹᱰᱤ ᱢᱚᱸᱡᱽ ᱥᱩᱵᱤᱫᱷᱟ ᱠᱚ ᱮᱢᱚᱜ ᱠᱟᱱᱟ ᱵᱟᱝ ᱮᱜᱽᱨᱤᱠᱟᱞᱪᱟᱨ ᱰᱤᱯᱟᱨᱴᱢᱮᱱᱴ ᱟᱢ ᱡᱩᱫᱤ ᱢᱚᱸᱡᱮ ᱮᱢ ᱪᱟᱥ ᱠᱷᱟᱡ ᱚᱴᱚᱢᱮᱴᱤᱠ ᱚᱱᱟ ᱠᱚ ᱡᱤᱱᱤᱥ ᱮᱢ ᱧᱟᱢᱟ ᱪᱮᱫ
ᱟᱞᱮ ᱥᱮᱫ ᱱᱚᱜᱼᱚᱭ ᱟᱹᱰᱤ ᱜᱟᱱ ᱜᱮ ᱚᱱᱟ ᱠᱷᱚᱱ ᱥᱩᱵᱤᱫᱷᱟ ᱠᱚ ᱮᱢᱟ ᱣᱟᱠᱚ ᱠᱟᱱᱟ ᱢᱮᱛᱟᱜ ᱢᱮ ᱚᱱᱟ ᱟᱨ ᱠᱩᱸᱧ ᱦᱚᱸ ᱟᱹᱰᱤ ᱜᱟᱱ ᱦᱚᱲ ᱠᱚ ᱮᱢ ᱟᱠᱟᱫ ᱠᱚᱣᱟ ᱟᱨ ᱤᱱᱟᱹ ᱵᱟᱫᱽ ᱠᱟᱛᱮᱫ ᱢᱮᱛᱟᱜ ᱢᱮ ᱟᱭᱢᱟ ᱰᱷᱮᱨ ᱚᱱᱠᱟᱱᱟᱜ ᱟ.. ᱤᱭᱟᱹ ᱠᱚ ᱧᱟᱢ ᱵᱟᱲᱟ ᱣᱟᱠᱟᱜᱼᱟ ᱵᱚᱞᱮ ᱚᱱᱟ ᱮᱥᱮᱫ ᱨᱮᱭᱟᱜ ᱠᱚ ᱚᱱᱟ ᱮᱥᱮᱫ ᱚᱠᱟ ᱫᱚ ᱟᱢᱟᱜ ᱪᱟᱥ-ᱵᱟᱥ ᱮᱢ ᱮᱥᱮᱫ ᱫᱟᱲᱮᱭᱟᱜᱼᱟ ᱚᱱᱟ
ᱦᱮᱸ ᱦᱮᱸ ᱦᱮᱸ
ᱪᱮᱫ ᱠᱚ ᱦᱟᱸᱜ ᱚᱱᱟ ᱠᱚᱦᱚᱸ ᱟᱹᱰᱤᱜᱟᱱ ᱦᱚᱲ ᱠᱚ ᱧᱟᱢ ᱟᱠᱟᱜᱼᱟ ᱟᱨ ᱢᱤᱫᱴᱮᱡ ᱠᱟᱛᱷᱟ ᱦᱟᱸᱜ ᱤᱧ ᱫᱤᱥᱟᱹ ᱠᱟᱛᱮ ᱜᱟᱞᱢᱟᱨᱟᱣ ᱜᱟᱞᱢᱟᱨᱟᱣ ᱛᱮ ᱡᱮ ᱟᱞᱮ ᱥᱮᱫ ᱫᱚ ᱦᱟᱸᱜ ᱚᱱᱟ ᱟᱹᱰᱤ ᱜᱟᱱ ᱜᱮ ᱪᱟᱥ-ᱵᱟᱥ ᱚᱱᱟ ᱤᱭᱟᱹ ᱛᱮᱦᱚᱸ ᱦᱩᱭᱩᱜ ᱜᱮᱭᱟ ᱢᱮᱛᱟᱜᱼᱟ ᱢᱮ ᱵᱮᱸᱜᱟᱲ ᱟᱹᱞᱩ ᱚᱱᱟ ᱠᱩᱲᱪᱟᱹ ᱠᱩ ᱥᱮ ᱚᱱᱟ ᱫᱷᱩᱱᱤᱭᱟᱹ ᱠᱩ ᱥᱮ
ᱟᱫᱚ ᱚᱱᱛᱮ, ᱚᱱᱛᱮ, ᱚᱱᱛᱮ ᱫᱚ ᱪᱮᱫ ᱱᱚᱝᱠᱟ ᱨᱟᱥᱟᱭᱱᱤᱠ ᱪᱟᱥ ᱠᱟᱱᱟ ᱥᱮ ᱰᱟᱭᱨᱮᱠᱴ ᱱᱚᱝᱠᱟ ᱟ.. ᱥᱮᱫᱟᱭ ᱪᱮᱫ ᱞᱮᱠᱟ ᱞᱳᱠᱟᱞ ᱠᱚ ᱪᱟᱥ ᱵᱟᱲᱟᱭᱮᱫ ᱛᱟᱦᱮᱸᱱ ᱞᱮ.... ᱥᱮ ᱨᱟᱱ ᱠᱚ ᱮᱱᱛᱮᱫ ᱦᱟᱥᱟ ᱦᱟᱥᱟ ᱠᱚᱨᱮ ᱚᱱᱠᱟᱱᱟᱜ ᱥᱟᱨ ᱵᱟᱡᱟᱨ ᱠᱷᱚᱱ ᱥᱟᱨ ᱤᱫᱤ ᱠᱟᱛᱮᱫ ᱚᱱᱟ ᱥᱟᱨ ᱤᱭᱟᱹ ᱦᱩᱭᱩᱜ ᱠᱟᱱᱟ ᱥᱮ ᱜᱩᱨᱤᱡ ᱥᱟᱨ ᱵᱟ‌ᱜ ᱵᱟ. ᱭᱦᱟ. ᱲ ᱨᱮ
ᱦᱮᱸ ᱟᱹᱰᱤ ᱱᱟᱯᱟᱭ ᱱᱚᱸᱰᱮ ᱠᱩᱠᱞᱤᱢ ᱫᱚᱦᱚ ᱠᱮᱫᱟ ᱟᱨ ᱵᱟᱹᱭᱦᱟᱹᱲ ᱨᱮᱭᱟᱜ ᱡᱚᱠᱷᱚᱱ ᱞᱟᱝ ᱜᱟᱞᱢᱟᱨᱟᱣᱟ ᱛᱚ ᱵᱟᱹᱭᱦᱟᱹᱲ ᱨᱮᱫᱚ ᱚᱱᱟ ᱠᱚ ᱢᱮᱱᱟ ᱨᱟᱥᱟᱭᱱᱤᱠ ᱠᱚ ᱞᱟᱜᱟᱣᱮᱫ ᱠᱟᱱ ᱜᱮᱭᱟ ᱟᱨ ᱟᱭᱢᱟ ᱞᱮᱠᱟᱱ ᱨᱟᱥᱟᱭᱱᱤᱠ ᱠᱚ ᱞᱟᱜᱟᱣ ᱮᱫᱟ ᱚᱸᱰᱮ ᱫᱚ ᱵᱚᱞᱮ ᱤᱧᱚᱸ ᱚᱱᱟ ᱫᱚ ᱵᱟᱲᱟᱭᱟ ᱡᱮ ᱚᱱᱟ ᱵᱷᱤᱴᱟᱢᱤᱱ ᱠᱚ ᱞᱟᱜᱟᱣᱟ ᱦᱟᱱᱟ ᱱᱷᱟᱶᱟ ᱠᱚ ᱞᱟᱜᱟᱣᱟ ᱟᱨ ᱚᱲᱟᱜ ᱨᱮ ᱡᱚᱠ... ᱡᱚᱠᱷᱚᱱ ᱞᱟᱝ ᱜᱟᱞᱢᱟᱨᱟᱣᱟ ᱢᱮᱱᱠᱷᱟᱱ ᱫᱚ ᱵᱚᱞᱮ ᱚᱲᱟᱜ ᱨᱮ ᱚᱠᱟᱞᱮᱠᱟ ᱟᱞᱮ ᱜᱩᱨᱤᱡ ᱢᱟᱫᱮ ᱨᱮ ᱞᱮ ᱨᱚᱦᱚᱮᱫ ᱠᱷᱟᱱ ᱢᱮᱛᱟᱜ ᱢᱮ ᱡᱟᱦᱟᱸᱴᱟᱜ ᱜᱮ ᱦᱮᱸ ᱟᱫᱚ ᱚᱱᱟ ᱫᱚ ᱮᱠᱟᱞ ᱵᱟᱞᱮ ᱞᱟᱜᱟᱣᱫᱟ ᱚᱱᱟ ᱫᱚ ᱟᱯᱱᱟᱨᱟᱜ ᱛᱟᱜ ᱢᱮ ᱱᱮᱪᱟᱨᱮᱞ ᱡᱤᱱᱤᱥ ᱠᱟᱱᱟ ᱜᱩᱨᱤᱡ ᱛᱮᱜᱮ ᱚᱱᱟ ᱠᱟᱰᱟ ᱜᱩᱨᱤᱡ ᱠᱚ ᱢᱮᱱᱟᱜᱼᱟ ᱚᱸᱰᱮ ᱢᱟᱸᱫᱤ ᱨᱮᱜᱮ ᱛᱚ ᱤᱱᱟᱹᱨᱮᱜᱮ ᱟᱲᱮᱯ ᱯᱟᱥᱮ ᱡᱚᱠᱷᱚᱱᱮᱢ ᱞᱟᱜᱟᱣᱟ ᱛᱚ ᱟᱹᱰᱤ ᱱᱟᱯᱟᱭ ᱚᱸᱰᱮ ᱡᱚᱢ ᱞᱟᱹᱜᱤᱫ ᱫᱚ ᱟᱹᱰᱤ ᱱᱟᱯᱟᱭ ᱜᱮᱭᱟ ᱚᱸᱰᱮ ᱫᱚ ᱵᱚᱞᱮ ᱡᱚᱢ ᱡᱟᱦᱟᱱᱟᱜ ᱜᱮᱢ ᱡᱚᱢᱟ ᱛᱚ ᱚᱱᱟ ᱫᱚ ᱟᱹᱰᱤ ᱢᱚᱡᱽ ᱥᱩᱫᱷ ᱜᱮᱭᱟ ᱥᱮ ᱮᱢ ᱢᱮᱱ ᱠᱮᱭᱟ ᱱᱟᱯᱟᱭ ᱜᱤᱭᱟ ᱟᱪᱪᱷᱟ ᱟᱯᱮᱥᱮᱱ ᱚᱱᱟ ᱚᱲᱟᱜ ᱟᱰᱮ ᱯᱟᱥᱮ ᱠᱚᱨᱮ ᱢᱟ. ᱨᱤᱪ ᱠᱚ ᱯᱮ ᱥᱮ ᱵᱮᱸᱜᱟᱲ ᱟᱹᱞᱩ ᱠᱚᱯᱮ ᱨᱚᱦᱚᱭᱟ ᱥᱮ ᱵᱟᱝ ᱚᱱᱟ ᱵᱟᱨᱮ ᱛᱮ
ᱟᱞᱮ ᱥᱮᱫ ᱱᱚᱛᱮ ᱫᱚ ᱚᱱᱟ ᱵᱮᱸᱜᱟᱲ ᱠᱚ ᱥᱮ ᱢᱟᱹᱨᱤᱪ ᱠᱚ ᱚᱱᱟ ᱠᱚᱫᱚ ᱟᱹᱰᱤ ᱯᱩᱨᱟ ᱯᱩᱨᱤ ᱜᱮ ᱪᱟᱥ ᱟᱨ ᱪᱟᱥ ᱠᱟᱛᱮᱫ ᱦᱚᱸ ᱡᱚᱠᱷᱚᱱ ᱱᱚᱛᱮ ᱚᱠᱟᱴᱟᱜ ᱡᱚᱠᱷᱚᱱ ᱪᱟᱥ ᱵᱟᱲᱟ ᱠᱟᱛᱮᱜ ᱡᱮᱢᱚᱱ ᱠᱟᱹᱴᱤᱡ ᱠᱟᱹᱴᱤᱡ ᱩᱱᱠᱩ ᱵᱤᱡᱟᱤᱱ ᱩᱱᱠᱩ ᱛᱤᱡᱩ ᱞᱮᱠᱟ ᱠᱚ ᱡᱚᱢᱟ
ᱦᱮᱸ
ᱛᱤᱡᱩ ᱠᱚᱠᱚ ᱡᱚᱢ ᱠᱷᱟᱱ ᱱᱚᱛᱮ ᱫᱚ ᱟᱫᱚᱢ ᱦᱚᱲ ᱫᱚ ᱮᱱᱛᱮᱫ ᱮᱴᱟᱜ ᱥᱮ ᱮᱴᱟᱜ ᱩᱱᱠᱩ ᱪᱷᱟᱹᱛᱤᱠ ᱡᱟᱹᱛᱤ ᱠᱚᱫᱚ ᱵᱚᱱ ᱧᱮᱞ ᱟᱠᱟᱫ ᱠᱚᱣᱟ ᱵᱟᱡᱟᱨ ᱨᱮᱭᱟᱜ ᱨᱟᱱ ᱠᱚ ᱟᱹᱜᱩ ᱠᱟᱛᱮᱫ ᱵᱟᱠᱚ ᱯᱨᱚᱪᱟᱨᱟ ᱦᱮᱸ ᱥᱮ ᱵᱟᱝ
ᱦᱮᱸ
ᱛᱚ ᱟᱵᱚ ᱫᱚ ᱱᱚᱛᱮ ᱫᱚ ᱱᱚᱝᱠᱟ ᱢᱤᱫ ᱵᱟᱨ ᱥᱮᱫᱟᱭ ᱦᱟᱯᱲᱟᱢ ᱠᱚ ᱞᱟᱹᱭ ᱵᱟᱲᱟᱭᱟ ᱵᱚᱞᱮ ᱟᱸ ᱞᱳᱠᱮᱞ ᱚᱠᱟᱴᱟᱜ ᱢᱟᱱᱮ ᱟᱭᱩᱨᱵᱮᱫᱤᱠ ᱚᱠᱟᱴᱟᱜ ᱤᱭᱟᱹ ᱨᱟᱱ ᱢᱟᱱᱮ ᱜᱟᱹᱭ ᱟᱜ ᱡᱩᱫᱤ ᱜᱳᱣᱢᱩᱛᱨᱚ ᱜᱳᱣᱢᱛᱨᱚ ᱡᱩᱚᱫᱤᱢ ᱟᱛᱟᱝ ᱞᱮᱠᱷᱟᱡ ᱜᱳᱣᱢᱩᱛᱨᱚ ᱟᱛᱟᱝ ᱠᱟᱛᱮᱜ ᱟᱨ ᱡᱚᱠᱷᱚᱱ ᱦᱟᱺᱰᱤ ᱪᱮᱫ ᱞᱮᱠᱟ ᱠᱚ ᱪᱚᱸᱫᱟᱭᱟ ᱦᱮᱸ ᱥᱮ ᱵᱟᱝ ᱦᱟᱺᱰᱤ ᱦᱟᱺᱰᱤ ᱦᱟᱺᱰᱤ ᱪᱚᱸᱫᱟ ᱞᱮᱠᱟ ᱚᱱᱟ ᱜᱟᱹᱭᱟᱜ ᱟᱹᱰᱩ ᱚᱱᱟ ᱠᱟᱸᱰᱟᱜ ᱠᱟᱸᱰᱟ ᱨᱮᱢ ᱵᱷᱚᱨᱟᱣ ᱞᱮᱠᱷᱟᱡ ᱟᱨ ᱠᱟᱸᱰᱟ ᱨᱮ ᱵᱷᱚᱨᱟᱣ ᱠᱟᱛᱮᱫ ᱢᱚᱴᱟ ᱢᱩᱴᱤ ᱟᱱᱟᱨᱚᱥ ᱟᱱᱟᱨᱚᱥ ᱤᱭᱟᱹ ᱟᱲᱟᱜ ᱤᱱᱟᱹ ᱠᱟ ᱠᱟᱛᱮᱮᱫ ᱡᱮᱞᱠᱟ ᱠᱟᱱᱴᱷᱟᱲ ᱟᱲᱟᱜ ᱠᱟᱱᱴᱷᱟᱲ ᱥᱟᱠᱟᱢ ᱰᱷᱤᱝᱠᱤ ᱟᱲᱟᱜ ᱚᱱᱟᱠᱚ ᱢᱤᱞᱟᱹᱣ ᱠᱟ ᱠᱟᱛᱮᱜ ᱦᱟᱥᱟᱨᱮ ᱡᱩᱫᱤ ᱛᱤᱱ ᱢᱟᱥ ᱜᱟᱱᱮᱢ ᱛᱚᱯᱟ ᱞᱮᱠᱷᱟᱡ ᱵᱩᱡᱷᱟᱹᱣ ᱚᱱᱟᱢ ᱛᱚᱯᱟ ᱠᱟᱛᱮᱫ ᱚᱱᱟ ᱡᱚᱠᱷᱚᱱᱮᱢ ᱨᱟᱠᱟᱵᱟ ᱟᱨ ᱨᱟᱠᱟᱵ ᱠᱟᱛᱮᱫ ᱡᱚᱠᱷᱚᱱ ᱩᱱᱠᱩ ᱩᱛᱩ ᱡᱤᱱᱤᱥ ᱡᱚᱠᱷᱚᱱᱮᱢ ᱪᱟᱥ ᱟᱠᱟᱜ ᱫᱟᱜ ᱢᱮᱛᱟᱜ ᱢᱮ ᱫᱟᱜ ᱨᱮ ᱚᱱᱟ ᱡᱩᱫᱤ ᱯᱮ ᱥᱮ ᱯᱩᱱ ᱴᱷᱤᱯᱮᱢ ᱞᱟᱜᱟᱣ ᱞᱮᱠᱷᱟᱡ ᱟᱨ ᱚᱱᱟᱢ ᱯᱚᱪᱚᱨᱟᱜ ᱠᱷᱟᱡ ᱮᱠᱫᱚᱢ ᱢᱟᱱᱮ ᱩᱛᱩ ᱡᱤᱱᱤᱥ ᱪᱤᱞᱤ ᱦᱚᱸ ᱵᱟᱠᱚ ᱡᱚᱢ ᱫᱟᱲᱮᱜᱼᱟ
ᱟᱪᱪᱷᱟ ᱟᱹᱰᱤ ᱱᱟᱯᱟᱭ ᱠᱟᱛᱷᱟ ᱱᱚᱸᱰᱮᱢ ᱞᱟᱹᱭ ᱠᱮᱫᱟ ᱟᱨ ᱤᱧ ᱦᱚᱸ ᱟᱹᱰᱤ ᱱᱟᱯᱟᱭ ᱵᱟᱹᱧ ᱵᱩᱡᱷᱟᱹᱣ ᱠᱮᱫᱟ ᱡᱮ ᱟᱢ ᱱᱚᱰᱮ ᱱᱚᱣᱟ ᱡᱤᱱᱤᱥᱮᱢ ᱞᱟᱹᱭ ᱠᱮᱫᱟ ᱟᱫᱚ ᱤᱧ ᱫᱚ ᱱᱚᱣᱟ ᱚᱱᱟ ᱠᱚᱫᱚ ᱵᱟᱹᱧ ᱵᱟᱲᱟᱭᱟ ᱟᱨ ᱤᱱᱟᱹᱜ ᱫᱚ ᱦᱟᱸᱜ ᱵᱟᱹᱧ ᱵᱟᱲᱟᱭ ᱠᱟᱱ ᱛᱟᱦᱮᱱᱟ ᱟᱢ ᱠᱷᱚᱡ ᱴᱷᱮᱜ ᱠᱷᱚᱡ ᱡᱚᱠᱷᱚᱱ ᱤᱧ ᱟᱡᱚᱢ ᱠᱮᱫᱟ ᱱᱤᱛᱚᱜ ᱛᱚ ᱟᱫᱚ ᱱᱚᱜ ᱚᱭ ᱤᱧ ᱵᱟᱲᱟᱭ ᱧᱟᱢ ᱠᱮᱫᱟ ᱡᱮ ᱚᱱᱟ ᱚᱱᱠᱟ ᱦᱚᱸ ᱦᱩᱭᱩᱜᱼᱟ ᱡᱮ ᱜᱟᱹᱭ ᱟᱜ ᱚᱠᱟᱢ ᱞᱟᱹᱭ ᱠᱮᱫᱟ ᱚᱱᱟ ᱤᱭᱩᱨᱤᱱ ᱥᱮ ᱚᱱᱟ ᱦᱮᱸ ᱚᱱᱟ ᱠᱚ ᱞᱟᱜᱟᱣᱼᱟ ᱦᱮᱸ ᱟᱫᱚ ᱚᱱᱟ ᱫᱚ ᱦᱩᱸ ᱵᱟᱹᱧ ᱵᱟᱲᱟᱭ ᱠᱟᱱ ᱛᱟᱦᱮᱱᱟ ᱱᱚᱜ ᱚᱭ ᱱᱤᱛᱚᱝ ᱞᱟᱹᱭ ᱠᱮᱫ ᱵᱚᱞᱮ ᱱᱚᱣᱟ ᱠᱚ
ᱢᱤᱫᱴᱮᱡ ᱦᱮᱸ ᱢᱤᱫᱴᱮᱡ ᱡᱤᱱᱤᱥᱟᱜ ᱮᱢ ᱢᱮᱱᱞᱠᱷᱟᱱᱡ ᱢᱟᱱᱮ ᱜᱟᱹᱭ ᱫᱚ ᱟᱵᱩ ᱫᱚ ᱢᱮᱱᱟ ᱟᱠᱟᱫᱟ ᱢᱟᱛᱟ ᱞᱮᱠᱟᱱᱟᱭ ᱜᱟᱹᱭ ᱟᱜ ᱜᱩᱨᱤᱡ ᱟᱢ ᱧᱮᱞ ᱢᱮ ᱥᱟᱱᱛᱟᱞ ᱥᱚᱢᱟᱡᱽ ᱜᱷᱟᱨᱚᱸᱡᱽ ᱨᱮ ᱯᱨᱚᱛᱷᱚᱢ ᱠᱟᱹᱢᱤ ᱜᱟᱹᱭᱟᱜ ᱜᱩᱨᱤᱡ ᱜᱮ ᱡᱟᱹᱨᱩᱲ ᱯᱟᱲᱟᱜ ᱠᱟᱱᱟ ᱦᱮᱸ ᱥᱮ ᱵᱟᱝ ᱯᱚᱵᱤᱛᱨᱚ ᱜᱮᱭᱟ ᱵᱟᱝ ᱯᱚᱵᱤᱛ
ᱥᱮᱛᱟᱜ ᱨᱮᱜᱮ ᱡᱚᱠᱷᱚᱱᱮᱢ ᱠᱟᱹᱢᱤᱭᱟ ᱛᱚ ᱥᱮᱛᱟᱜ ᱨᱮᱦᱚᱸ ᱚᱱᱮ ᱠᱚ ᱢᱮᱱᱟ ᱫᱩᱣᱟᱹᱨ ᱫᱩᱣᱟᱹᱨ ᱨᱮ ᱦᱟᱱᱟ ᱱᱟᱣᱟ ᱥᱮ ᱜᱩᱨᱤᱡ ᱛᱮᱜᱮᱢ ᱪᱷᱚᱸᱪᱼᱟ ᱟᱨ ᱪᱩᱞᱦᱟᱹ ᱠᱚᱦᱚᱸ ᱵᱚᱞᱮ ᱜᱩᱨᱤᱡ ᱛᱮᱜᱮᱢ ᱤᱭᱟᱹᱭᱟ ᱟᱫᱚ ᱚᱱᱮ ᱠᱚ ᱜᱚᱴᱟ ᱨᱮᱜᱮ ᱚᱱᱟ ᱠᱚ ᱢᱮᱱᱟ ᱜᱩᱨᱤᱡ ᱜᱮᱭ ᱠᱟᱹᱢᱤ ᱮᱫᱟ ᱡᱟᱹᱥᱛᱤ ᱜᱮ ᱮᱢᱚᱜ ᱠᱟᱱᱟ ᱜᱟᱹᱭ ᱟᱜ ᱥᱮ ᱠᱟᱰᱟᱣᱟᱜ ᱵᱚᱞᱮ ᱟᱹᱰᱤ ᱱᱟᱯᱟᱭ ᱜᱮᱭᱟ ᱱᱚᱣᱟ ᱫᱚ
ᱛᱚ ᱡᱚᱠᱷᱚᱱ ᱡᱚᱠᱷᱚᱱ ᱵᱟᱹᱭᱦᱟᱹᱲ ᱠᱷᱚᱡ ᱡᱚᱠᱷᱚᱱ ᱠᱷᱟᱹᱨᱟᱹᱭᱮᱢ ᱮᱢ ᱠᱷᱟᱹᱨᱟᱹᱭ ᱡᱚᱠᱷᱚᱱᱮᱢ ᱥᱟᱯᱷᱟᱭᱟ ᱯᱨᱚᱛᱷᱚᱢ ᱠᱟᱹᱢᱤ ᱠᱟᱱᱟ ᱜᱩᱨᱤᱡ ᱦᱮᱸ ᱥᱮ ᱵᱟᱝ
ᱦᱮᱸ
ᱟᱨ ᱡᱚᱠᱷᱚᱱ ᱦᱩᱲᱩ ᱢᱟᱰᱟᱢ ᱪᱟᱵᱟᱭ ᱨᱮᱦᱚᱸ ᱢᱩᱪᱟᱹᱫ ᱨᱮ ᱡᱟᱹᱨᱲᱟ ᱜᱩᱨᱤᱡ
ᱦᱮᱸ ᱚᱱᱮ ᱠᱚ ᱢᱮᱱᱟ ᱜᱩᱨᱤᱡ ᱜᱩᱨᱤᱡ ᱨᱮᱭᱟᱜ ᱫᱚ ᱟᱵᱚ ᱨᱮᱫᱚ ᱟᱹᱰᱤ ᱠᱟᱹᱢᱤ ᱜᱮᱭᱟ ᱟᱨ ᱚᱱᱟ ᱦᱚᱧ ᱵᱟᱲᱟᱭ ᱟᱠᱟᱫᱟ ᱡᱮ ᱚᱱᱟ ᱥᱟᱭᱮᱱ ᱴᱤᱯᱷᱤᱠ ᱨᱤᱡᱮᱱ ᱥᱮ ᱥᱟᱭᱮᱱᱴᱤᱯᱷᱤᱠ ᱞᱮᱠᱟᱛᱮᱢ ᱧᱮᱞ ᱞᱮᱠᱷᱟᱡ ᱦᱚᱸ ᱟᱹᱰᱤ ᱱᱟᱯᱟᱭ ᱜᱮᱭᱟ ᱱᱚᱣᱟ ᱜᱩᱨᱤᱡ ᱡᱤᱱᱤᱥ ᱫᱚ ᱪᱮᱠᱟᱛᱮ ᱱᱟᱯᱟᱭ ᱜᱮᱭᱟ ᱚᱱᱟ ᱦᱚᱧ ᱞᱟᱹᱭ ᱮᱫᱟ ᱡᱮ ᱡᱚᱠᱷᱚᱱ ᱚᱱᱟ ᱜᱩᱨᱤᱡ ᱮᱢ ᱞᱟᱜᱟᱣᱟ ᱛᱚ ᱚᱱᱟ ᱠᱚ ᱚᱠᱟ ᱠᱚ ᱢᱮᱱ ᱢᱮᱱ ᱧᱮᱞᱚᱜ ᱚᱱᱟ ᱚᱱᱟ ᱪᱮᱫ ᱠᱚ ᱢᱮᱛᱟᱜ ᱠᱟᱱᱟ ᱨᱮᱰᱤᱭᱮᱥᱚᱱ ᱚᱠᱟ ᱫᱚ ᱦᱟᱜ ᱠᱚ ᱢᱮᱛᱟᱜ ᱠᱟᱱᱟ ᱦᱟᱸᱜ ᱟᱫᱚ ᱚᱱᱟ ᱮᱠᱟᱞ ᱟᱹᱰᱤᱜᱮ ᱠᱚᱢᱚᱜ ᱠᱟᱱᱟ ᱚᱱᱟ ᱚᱲᱟᱜ ᱨᱮ ᱟᱨ ᱨᱮᱰᱤᱭᱮᱥᱮᱱ ᱡᱚᱠᱷᱚᱱ ᱠᱚᱢᱚᱜᱼᱟ ᱛᱚ ᱚᱱᱟᱫᱚ ᱟᱹᱰᱤ ᱱᱟᱯᱟᱭ ᱡᱤᱱᱤᱥ ᱠᱟᱱᱟ ᱟᱨ ᱨᱮᱰᱤᱭᱮᱥᱮᱱ ᱛᱟᱦᱮᱱ ᱫᱚ ᱮᱠᱟᱞ ᱜᱮ ᱵᱟᱝ ᱴᱷᱤᱠᱚᱜᱼᱟ ᱦᱚᱲᱢᱚ ᱨᱮᱦᱚᱸ ᱚᱠᱟ ᱠᱷᱚᱛᱤᱭ ᱮᱢᱟ ᱟᱫᱚ ᱦᱮᱸᱢᱟ ᱨᱚᱲ ᱢᱮ ᱦᱟᱸᱜ ᱟᱢ ᱱᱚᱣᱟ ᱵᱟᱨᱮᱛᱮ ᱢᱤᱫ ᱵᱟᱨ ᱠᱟᱛᱷᱟ
ᱛᱚᱵᱮ ᱱᱚᱣᱟ ᱮᱱᱛᱮᱫ ᱱᱚᱰᱮ ᱟᱞᱮ ᱢᱤᱫᱴᱮᱡ ᱛᱟᱦᱮᱸ ᱠᱟᱱᱟ ᱢᱟᱱᱮ ᱜᱩ ᱢᱟᱛᱨᱚ ᱨᱮ ᱟᱫᱚ ᱢᱟᱱᱮ ᱟᱵᱚ ᱥᱟᱱᱛᱟᱲ ᱥᱳᱥᱟᱭᱴᱤ ᱞᱟᱹᱜᱤᱫ ᱫᱚ ᱟᱹᱰᱤ ᱢᱤᱫᱴᱮᱡ ᱟᱹᱰᱤ ᱯᱚᱵᱤᱛᱨᱚ ᱡᱤᱱᱤᱥ ᱠᱟᱱ ᱜᱮᱭᱟ᱾ ᱟᱨ ᱵᱟᱹᱲᱛᱤ ᱠᱟᱭ ᱫᱚ ᱢᱮᱱ ᱠᱮᱭᱟ ᱥᱠᱤᱱᱤᱧ ᱢᱟᱱᱮ ᱥᱠᱤᱱ ᱞᱟᱹᱜᱤᱫ ᱦᱚᱸ ᱟᱹᱰᱤ ᱯᱟᱨᱯᱷᱮᱠᱴ ᱜᱮᱭᱟ᱾ ᱟᱢ ᱡᱩᱫᱤ ᱦᱚᱲᱢᱚ ᱨᱮ ᱡᱩᱫᱤ ᱚᱱᱠᱟ ᱢᱤᱫ-ᱵᱟᱨ ᱱᱚᱰᱮ ᱢᱤᱫᱴᱮᱡ ᱦᱟᱲᱟᱢᱮ ᱛᱟᱦᱮᱸ ᱠᱟᱱᱟ ᱱᱚᱛᱮᱨᱮ ᱩᱱᱤ ᱡᱚᱠᱷᱚᱱ ᱦᱚᱲᱢᱚ ᱨᱮ ᱢᱤᱫ ᱵᱟᱨ ᱟᱢ ᱡᱩᱫᱤ ᱚᱱᱟ ᱠᱷᱩᱡᱽᱞᱤ ᱠᱚ ᱫᱟᱹᱛ ᱠᱚ ᱢᱤᱫ ᱵᱟᱨ ᱚᱱᱟ ᱚᱱᱟ ᱦᱚᱲᱚ ᱦᱚᱲᱢᱚ ᱠᱚ ᱡᱚᱠᱷᱚᱱ ᱟᱢ ᱵᱟᱵᱟᱫ ᱢᱮᱭᱟ ᱵᱟᱝ ᱵᱟᱵᱟᱫ ᱚᱠᱛᱮ ᱡᱚᱠᱷᱚᱱ ᱟᱢ ᱜᱟᱹᱭ ᱟᱜ ᱜᱩᱨᱤᱡ ᱛᱮ ᱡᱚᱠᱷᱚᱱ ᱰᱟᱹᱵᱽᱨᱟᱹᱜ ᱞᱟᱦᱟ ᱨᱮ ᱡᱩᱚᱫᱤ ᱦᱚᱲᱢᱚ ᱨᱮᱢ ᱞᱟᱜᱟᱣ ᱡᱚᱝᱚᱜ ᱠᱷᱟᱡ ᱟᱫᱷᱟ ᱜᱷᱚᱱᱴᱟ ᱜᱟᱱ ᱟᱨ ᱚᱱᱟ ᱡᱚᱠᱷᱚᱱᱮᱢ ᱨᱚᱦᱚᱲ ᱚᱪᱚ ᱞᱮᱠᱷᱟᱡ ᱨᱚᱦᱚᱲ ᱠᱟᱛᱮ ᱡᱚᱠᱷᱚᱱ ᱟᱢᱮᱢ ᱰᱟᱹᱵᱽᱨᱟᱹᱜᱼᱟ ᱵᱟᱝ ᱰᱟᱹᱵᱽᱨᱟᱹ ᱞᱮᱱᱠᱷᱟᱡ ᱯᱮ ᱯᱩᱱ ᱫᱤᱱ ᱚᱠᱟ ᱟᱢᱮᱢ ᱵᱮᱵᱚᱦᱟᱨ ᱞᱮᱠᱷᱟᱡ ᱟᱢᱟᱜ ᱤᱥᱠᱤᱱ ᱢᱟᱱᱮ ᱯᱩᱨᱟᱹ ᱯᱟᱨᱯᱷᱮᱠᱴ ᱦᱩᱭᱩᱜ ᱛᱟᱢᱟ ᱟᱸᱡᱚᱢ
ᱟᱪᱪᱷᱟ ᱟᱹᱰᱤ ᱱᱟᱯᱟᱭ ᱠᱟᱛᱷᱟ ᱱᱚᱰᱮᱢ ᱞᱟᱹᱭ ᱠᱮᱫᱟ ᱟᱨ ᱤᱧ ᱦᱚᱸ ᱱᱚᱣᱟ ᱫᱚ ᱵᱟᱹᱧ ᱵᱟᱲᱟᱭ ᱠᱟᱱ ᱛᱟᱦᱮᱱᱟ ᱱᱚᱜᱚᱭ ᱱᱤᱛᱚᱜ ᱟᱢᱮᱢ ᱞᱟᱹᱭ ᱠᱟᱛᱮ ᱵᱟᱰᱟᱭ ᱧᱟᱢ ᱠᱮᱫ ᱠᱮᱫᱟ ᱡᱮ ᱱᱚᱝᱠᱟ ᱠᱟᱛᱮ ᱦᱚᱸ ᱠᱚ ᱨᱟᱱᱚᱜ ᱠᱟᱱᱟ ᱟᱨ ᱚᱱᱮ ᱠᱚ ᱢᱮᱱᱟ ᱱᱮᱛᱟᱨ ᱠᱟᱛᱮᱫ ᱟᱭᱢᱟ ᱤᱧ ᱦᱚᱧ ᱧᱮᱞ ᱟᱠᱟᱫ ᱜᱮᱭᱟ ᱢᱤᱫ ᱫᱢ ᱤᱧ ᱧᱮᱞᱮᱫ ᱠᱟᱱ ᱛᱟᱦᱮᱱᱟ ᱡᱮ ᱚᱱᱠᱟ ᱵᱷᱤᱰᱭᱳ ᱨᱮᱜᱮ ᱢᱤᱫ ᱢᱤᱫᱴᱮᱱ ᱚᱠᱚᱭ ᱫᱚ ᱵᱟᱥᱮᱢ ᱟᱸᱡᱚᱢ ᱠᱟᱫᱮ ᱜᱮᱭᱟ ᱚᱨᱩᱱᱟᱪᱚᱞ ᱯᱨᱚᱫᱮᱥ ᱢᱚᱱᱤᱯᱩᱨ ᱚᱱᱛᱮᱟᱱᱤᱡ ᱠᱟᱱ ᱜᱮᱭᱟᱭ ᱟᱫᱚ ᱩᱱᱤ ᱦᱚᱸ ᱟᱹᱰᱤ ᱠᱟᱡᱟᱠ ᱮ ᱨᱟᱱ ᱫᱟᱲᱮᱭᱟ ᱠᱚ ᱠᱟᱱᱟ ᱵᱚᱞᱮ ᱡᱟᱦᱟᱱᱟᱜ ᱨᱮᱜᱮ ᱵᱟᱲᱟᱭ ᱠᱟᱱᱟ ᱫᱟᱨᱮ ᱱᱟᱲᱤ ᱠᱚᱨᱮᱱᱟᱜ ᱯᱩᱨᱟᱹ ᱱᱟᱹᱲᱤ ᱜᱮᱭᱟᱱ ᱢᱮᱱᱟᱜ ᱠᱟᱫᱟ ᱟᱫᱚ ᱧᱩᱛᱩᱢ ᱫᱚ ᱦᱟᱸᱜ ᱵᱟᱹᱧ ᱵᱟᱲᱟᱭᱟ ᱚᱠᱟ ᱞᱮᱠᱟ ᱪᱷᱟ ᱚᱱᱠᱟ ᱡᱩᱫᱟᱹ ᱧᱚᱜ ᱜᱮ ᱛᱟᱦᱮᱱ ᱛᱟᱠᱚᱣᱟ ᱚᱱᱛᱮᱱᱟᱜ ᱧᱩᱛᱩᱢ ᱫᱚ ᱟᱫᱚ ᱮᱠᱟᱞ ᱦᱟᱸᱜ ᱵᱟᱹᱧ ᱫᱤᱥᱟᱹᱭ ᱮᱫᱟ ᱫᱤᱥᱟᱹ ᱫᱚ ᱟᱫᱚ ᱩᱱᱤᱜᱮᱧ ᱤᱭᱩᱴᱩᱵᱽ ᱨᱮ ᱥᱮ ᱤᱱᱴᱟᱜᱨᱟᱢ ᱨᱧ ᱯᱷᱚᱞᱳ ᱵᱟᱲᱟ ᱟᱠᱟᱫᱮᱭᱟ ᱟᱫᱚ ᱩᱱᱤ ᱜᱮᱧ ᱧᱮᱞ ᱵᱟᱲᱟᱭᱮᱫᱮ ᱠᱟᱱ ᱛᱟᱦᱮᱱᱟ ᱟᱫᱚ ᱟᱭᱢᱟ ᱰᱷᱮᱨ ᱚᱰᱮ ᱟᱨ ᱠᱚ ᱢᱮᱱᱟ ᱡᱟᱦᱟᱱᱟᱜ ᱜᱮ ᱟᱹᱰᱤ ᱢᱚᱡᱽ ᱢᱚᱡᱽ ᱠᱟᱛᱷᱟᱭ ᱞᱟᱹᱭᱟ ᱟᱨ ᱟᱹᱰᱤ ᱚᱱᱠᱟᱱᱟᱜ ᱵᱤᱢᱟᱨ ᱦᱚᱸᱭ ᱴᱷᱤᱠ ᱯᱟᱲᱟᱣ ᱟᱠᱟᱫ ᱠᱚᱣᱟ ᱥᱮ ᱠᱟᱹ ᱢᱚᱡᱽ ᱵᱟᱲᱟᱣ ᱟᱠᱟᱫ ᱛᱟᱠᱚᱣᱟ ᱚᱠᱟᱴᱟᱜ ᱫᱚ ᱟᱢ ᱵᱩᱡᱷᱟᱹᱣ ᱜᱮ ᱵᱟᱢ ᱧᱟᱢᱟ ᱡᱮ ᱚᱱᱟ ᱫᱚ ᱴᱷᱤᱠ ᱦᱚᱸ ᱦᱩᱭ ᱫᱟᱲᱮᱭᱟᱜᱼᱟ ᱢᱮᱱᱛᱮ᱾
ᱢᱤᱫᱴᱟᱹᱝ ᱠᱚᱲᱟ ᱚᱱᱟ ᱡᱟᱭᱜᱟ ᱨᱮᱜᱮ ᱟᱹᱞᱤᱧ ᱪᱟᱞᱟᱜᱼᱟ ᱢᱮᱱᱛᱮ ᱩᱱᱤᱭᱟᱜ ᱦᱚᱸ ᱚᱱᱠᱟᱱᱟᱜ ᱦᱚᱲᱢᱚ ᱨᱮᱭᱟᱜ ᱛᱷᱚᱲᱟ ᱜᱟᱱ ᱯᱨᱚᱜᱞᱮᱢ ᱢᱮᱱᱟᱜ ᱛᱟᱭᱟ ᱵᱩᱡᱷᱟᱹᱣ᱾ ᱢᱤᱨᱜᱤ ᱢᱤᱨᱜᱤ ᱢᱤᱨᱜᱤ ᱢᱤᱨᱜᱤ ᱨᱩᱣᱟᱹ ᱛᱚ ᱚᱱᱟ ᱞᱟᱹᱜᱤᱫ ᱩᱱᱤ ᱩᱱᱤ ᱩᱱᱤᱭᱟᱜ ᱤᱭᱴ ᱴᱩᱵ ᱨᱮᱜᱮ ᱚᱱᱮ ᱟᱢᱮᱢ ᱢᱮᱱ ᱠᱮᱫ ᱞᱮᱠᱟ ᱪᱷᱟᱝ ᱪᱷᱚᱝ ᱞᱤᱧ ᱧᱮᱞ ᱞᱮᱫ ᱜᱮᱭᱟ᱾ ᱚᱱᱮ ᱚᱱᱟ ᱠᱷᱚᱱᱟᱜ ᱜᱮ ᱢᱟᱱᱮ ᱟᱭᱩᱨᱵᱮᱫᱤᱠ ᱟᱹᱰᱤ ᱯᱷᱟᱥᱴ ᱠᱮᱞᱟᱥ ᱩᱱᱤᱭᱟᱜ ᱴᱨᱤᱴᱢᱮᱱᱴ᱾ ᱛᱚ ᱟᱹᱞᱤᱧ ᱞᱤᱧ ᱜᱚᱴᱟ ᱞᱮᱫᱟ ᱡᱮ ᱩᱱᱤ ᱴᱷᱮᱱ ᱞᱤᱧ ᱪᱟᱞᱟᱜᱼᱟ ᱚᱱᱠᱟᱱ ᱠᱟᱛᱷᱟ᱾ ᱩᱱᱤ ᱜᱟᱛᱮ ᱠᱚᱲᱟ ᱚᱱᱟ ᱢᱤᱨᱜᱤ ᱢᱮᱱᱟᱜᱼᱟ ᱱᱤᱛ ᱫᱷᱟᱹᱵᱤᱡ ᱢᱟᱱᱮ ᱴᱷᱤᱠ ᱞᱮᱠᱟ ᱴᱨᱤᱴᱢᱮᱱᱴ ᱵᱟᱝ ᱦᱩᱭᱩᱜ ᱠᱟᱱᱟ᱾ ᱱᱚᱣᱟ ᱮᱞᱳᱯᱮᱛᱷᱤ ᱡᱚᱢ ᱡᱚᱢ ᱛᱮ ᱢᱟᱱᱮ ᱡᱚᱢ ᱛᱷᱟᱠᱟᱣ ᱪᱟᱯᱟᱣ ᱟᱠᱟᱱᱟᱭ ᱵᱟᱲᱟᱭ ᱡᱟᱦᱟᱸ ᱠᱚᱥᱮᱫ ᱫᱟᱬᱟᱱ ᱠᱚᱲᱟ ᱦᱚᱲᱟᱜ ᱨᱤᱹᱥᱠ ᱜᱮᱭᱟ᱾
ᱦᱮᱸ ᱟᱨ ᱱᱮᱛᱟᱨ ᱠᱟᱛᱮᱫ ᱡᱚᱛᱚ ᱨᱮᱭᱟᱜ ᱨᱟᱱ ᱩᱰᱩᱠ ᱟᱠᱟᱱᱟ ᱟᱫᱚ ᱮᱱᱦᱚᱸ ᱟᱭᱢᱟ ᱟᱭᱢᱟ ᱢᱚᱸᱡᱽ ᱢᱚᱸᱡᱽ ᱰᱟᱠᱛᱟᱨ ᱢᱮᱱᱟᱜ ᱠᱚᱣᱟ ᱥᱮ ᱟᱵᱚ ᱦᱚᱲ ᱥᱚᱢᱟ ᱨᱮᱦᱚᱸ ᱟᱭᱢᱟ ᱰᱷᱮᱨ ᱚᱱᱠᱟᱧ ᱧᱮᱞ ᱟᱠᱟᱫ ᱠᱚᱶᱟ ᱟᱵᱚ ᱨᱮᱱ ᱦᱟᱯᱲᱟ ᱦᱟᱯᱲᱟᱢ ᱠᱚᱦᱚᱸ ᱠᱚ ᱵᱟᱰᱟᱭ ᱠᱟᱱ ᱛᱟᱦᱮᱱᱟ ᱟᱹᱰᱤ ᱜᱟᱱ ᱨᱟᱱ ᱠᱚᱦᱚᱸ, ᱟᱨ ᱡᱟᱦᱟᱸ ᱟᱜᱮ ᱩᱱᱤ ᱟᱢ ᱞᱟᱹᱭᱟᱭ ᱢᱮ ᱱᱚᱣᱟ ᱱᱚᱣᱟ ᱯᱨᱳᱚᱵᱞᱮᱢ ᱢᱮᱱᱟᱜ ᱛᱚ ᱩᱱᱤ ᱡᱚᱛᱚᱭ ᱨᱟᱱ ᱠᱟᱛᱮ ᱮ ᱞᱟᱹᱭᱟᱢᱟ᱾ ᱡᱮ ᱱᱚᱣᱟ ᱞᱟᱜᱟᱣ ᱢᱮ ᱥᱮ ᱦᱟᱱᱟ ᱞᱟᱜᱟᱣ ᱢᱮ ᱟᱨ ᱵᱮᱥᱚᱜ ᱠᱟᱱ ᱛᱟᱦᱮᱱ ᱜᱮᱭᱟ ᱟᱨ ᱟᱹᱰᱤᱜᱟᱱ ᱠᱚ ᱵᱟᱲᱟᱭ ᱠᱟᱱ ᱛᱟᱦᱮᱱ ᱜᱮᱭᱟ ᱟᱵᱚᱨᱮᱱ ᱦᱟᱲᱟᱢ ᱥᱮ ᱟᱵᱚᱨᱮᱱ ᱦᱟᱯᱲᱟᱢ ᱠᱚᱦᱚᱸ ᱚᱱᱟ ᱫᱚ ᱵᱟᱹᱧ ᱢᱮᱱᱫᱟ ᱡᱮ ᱩᱱᱤ ᱜᱮᱭ ᱵᱟᱲᱟᱭᱟ ᱥᱮ ᱟᱵᱚ ᱦᱚᱸ ᱱᱮᱛᱟᱨ ᱚᱱᱟ ᱠᱚ ᱢᱮᱱᱟ ᱵᱟᱹᱭ ᱵᱟᱹᱭ ᱛᱮ ᱟᱫ ᱪᱟᱵᱟᱜ ᱠᱟᱱᱟ ᱟᱨ ᱟᱵᱚ ᱪᱮᱫ ᱵᱟᱵᱚᱱ ᱩᱨᱩᱢ ᱠᱮᱫᱟᱭ ᱡᱮ ᱟᱵᱚᱱ ᱪᱮᱫ ᱠᱟᱛᱮ ᱵᱚᱱ ᱫᱚᱦᱚ ᱠᱟᱜᱼᱟ ᱦᱮ ᱢᱟ ᱨᱚᱲ
ᱥᱮᱫᱟᱭ ᱥᱮᱫᱟᱭ ᱦᱟᱲᱟᱢ ᱦᱚᱲ ᱥᱮ ᱥᱮᱫᱟᱭ ᱦᱟᱯᱲᱟᱢ ᱯᱨᱟᱭ ᱚᱞᱚᱜ ᱯᱟᱲᱦᱟᱜ ᱡᱩᱫᱤ ᱦᱚᱸ ᱵᱟᱵᱚᱱ ᱵᱟᱲᱟᱭ ᱠᱟᱱ ᱛᱟᱦᱮᱱᱟ ᱢᱟᱱᱮ ᱯᱨᱟᱭ ᱚᱲᱟᱜ ᱨᱮ ᱢᱟᱱᱮ ᱢᱮᱛᱟᱜ ᱢᱮ ᱮᱢ ᱵᱤ ᱵᱤ ᱮᱥ ᱠᱚ ᱛᱟᱦᱮᱸ ᱠᱟᱱᱟ ᱡᱚᱛᱚ ᱞᱮᱠᱟᱱᱟᱜ ᱨᱟᱱ ᱠᱚ ᱵᱟᱲᱟᱭ ᱠᱟᱱ ᱛᱟᱦᱮᱱᱟ ᱦᱮᱸ ᱥᱮ ᱵᱟᱝ ᱢᱟᱱᱮ ᱩᱱᱤ ᱩᱱᱤ ᱡᱩᱫᱤ ᱞᱟᱡ ᱦᱟᱹᱥᱩ ᱨᱮᱭᱟᱜ ᱵᱟᱭ ᱵᱟᱲᱟᱭ ᱠᱷᱟᱡ ᱩᱱᱤ ᱵᱤᱧ ᱜᱮᱨ ᱨᱮᱭᱟᱜᱼ ᱮ ᱵᱟᱲᱟᱭᱟ᱾ ᱦᱮᱸ ᱥᱮ ᱵᱟᱝ?
ᱦᱮᱸ
ᱟᱨ ᱩᱱᱤ ᱵᱤᱧ ᱜᱮᱨ ᱨᱮᱭᱟᱜ ᱵᱟᱭ ᱵᱟᱲᱟᱭ ᱠᱷᱟᱡ ᱩᱱᱤ ᱢᱤᱨᱜᱤ ᱨᱮᱭᱟᱜ ᱮ ᱵᱟᱲᱟᱭᱟ
ᱟᱹᱰᱤᱜᱟᱱ ᱦᱚᱲ ᱟᱨ ᱱᱚᱜᱼᱚᱭ ᱮ ᱦᱮᱸ ᱥᱮ ᱤᱧᱦᱚᱸ ᱦᱟᱲᱟᱢ ᱦᱚᱲ ᱠᱟᱛᱮᱜ ᱵᱚᱞᱮ ᱡᱚᱛᱚᱣᱟᱜ ᱠᱚ ᱵᱟᱲᱟᱭ ᱠᱟᱱ ᱛᱟᱦᱮᱸᱱ ᱜᱮᱭᱟ ᱟᱭᱢᱟ ᱜᱟᱱ ᱡᱤᱱᱤᱥ ᱚᱠᱟ ᱫᱚ ᱟᱵᱚ ᱵᱟᱹᱭ ᱵᱟᱹᱭ ᱛᱮᱵᱚᱱ ᱟᱫ ᱤᱫᱤᱭᱮᱫᱟ ᱚᱱᱟ ᱫᱚ ᱟᱫᱚ ᱟᱵᱚ ᱦᱚᱸ ᱤᱧ ᱢᱮᱱᱟ ᱡᱮ ᱟᱯᱱᱟᱨᱟᱜ ᱞᱟᱹᱴᱩ ᱵᱟ ᱥᱮ ᱚᱠᱚᱭᱴᱟᱜ ᱵᱟᱲᱟᱭ ᱠᱷᱟᱡ ᱫᱚ ᱚᱱᱟ ᱫᱚ ᱪᱮᱫ ᱡᱟᱹᱨᱩᱲ ᱠᱟᱱᱟ ᱟᱨ ᱪᱮᱫ ᱫᱚᱦᱚ ᱠᱟᱜ ᱠᱷᱟᱡ ᱫᱚ ᱟᱹᱰᱤ ᱱᱟᱯᱟᱭ ᱜᱮᱭᱟ ᱚᱱᱟ ᱞᱟᱦᱟ ᱥᱮᱫ ᱟᱜᱟᱢ ᱫᱤᱱ ᱠᱚᱨᱮ ᱚᱠᱟ ᱦᱟᱸᱜ ᱢᱮᱱᱟᱜ ᱛᱟᱵᱚᱱᱟ ᱡᱟᱦᱟᱱᱟᱜ ᱚᱱᱠᱟᱱᱟᱜ ᱮᱴᱠᱮᱴᱚᱬᱮ ᱠᱚ ᱦᱩᱭ ᱮᱢᱟᱱ ᱞᱮᱱᱠᱷᱟᱱ ᱚᱸᱰᱮ ᱟᱢᱟᱜ ᱠᱟᱹᱢᱤᱭ ᱮᱢ ᱫᱟᱲᱮᱭᱟᱜᱼᱟ ᱟᱨ ᱟᱹᱰᱤ ᱱᱟᱯᱟᱭ ᱚᱱᱟ ᱫᱚ ᱪᱮᱫ ᱫᱚᱦᱚ ᱠᱟᱛᱮ ᱫᱚ ᱵᱟᱝ ᱪᱤᱠᱟᱜᱼᱟ ᱤᱧᱫᱚᱧ ᱢᱮᱱᱟ ᱚᱱᱟ ᱡᱤᱱᱤᱥ ᱟᱫᱚ
ᱯᱩᱨᱟᱹ ᱢᱮᱛᱟᱜ ᱢᱮ
ᱯᱨᱟᱭ ᱯᱨᱟᱭ ᱢᱮᱛᱟᱜ ᱢᱮ ᱮᱢ ᱵᱤ ᱵᱤ ᱮᱥ ᱠᱚ ᱛᱟᱦᱮᱸᱠᱟᱱᱟ ᱟᱵᱚ ᱦᱚᱲ ᱤᱱᱟᱹ ᱚᱠᱛᱮ ᱨᱮ ᱚᱞᱚᱜ ᱯᱟᱲᱦᱟᱜ ᱵᱟᱝ ᱛᱟᱦᱮᱸ ᱠᱟᱱ ᱨᱮᱦᱚᱸ ᱛᱚᱵᱮ ᱯᱨᱟᱭ ᱜᱮ ᱮᱢ ᱵᱤ ᱵᱤ ᱮᱥ ᱞᱮᱠᱟᱱ ᱠᱚ ᱰᱚᱠᱴᱚᱨ ᱠᱚ ᱛᱟᱦᱮᱸ ᱠᱟᱱᱟ᱾
ᱟᱹᱰᱤ ᱱᱟᱯᱟᱭ ᱱᱚᱰᱮ ᱚᱱᱠᱟ ᱠᱟᱱ ᱜᱮᱭᱟ ᱟᱨ ᱤᱧᱦᱚᱸ ᱚᱱᱠᱟ ᱜᱤᱧ ᱵᱟᱰᱟᱭᱟ ᱡᱮ ᱡᱟᱦᱟᱭ ᱫᱚᱭ ᱱᱚᱜᱼᱚᱭ ᱟᱹᱰᱤᱜᱟᱱ ᱦᱚᱲᱜᱮ ᱚᱠᱟ ᱫᱚ ᱵᱤᱱᱟᱹᱜ ᱨᱟᱱᱛᱮ ᱟᱠᱚ ᱫᱚᱠᱚ ᱨᱟᱱᱚᱜ ᱠᱟᱱ ᱛᱟᱦᱮᱱᱟ ᱢᱮᱛᱟᱜ ᱢᱮ᱾ ᱦᱟᱱᱟ ᱱᱟ ᱨᱮᱦᱮᱫ ᱠᱚ ᱥᱮ ᱥᱟᱠᱟᱢ ᱠᱚ ᱥᱮ ᱰᱟᱹᱨ ᱠᱚᱦᱚᱸ ᱮᱠᱟᱞ ᱠᱚ ᱧᱮᱞ ᱴᱷᱤᱠ ᱠᱚᱫᱮ ᱠᱟᱱ ᱟᱨ ᱚᱱᱟ ᱨᱮᱭᱟᱜ ᱨᱟᱱᱮ ᱞᱟᱜᱟᱣᱟᱢ ᱠᱷᱟᱡ ᱮᱠᱟᱞᱮᱢ ᱵᱮᱥ ᱜᱚᱫᱚᱜᱼᱟ ᱛᱩᱨᱟᱨᱱᱛ ᱜᱮ ᱟᱫᱚ ᱟᱹᱰᱤ ᱵᱟᱲᱟᱭ ᱵᱟᱲᱟᱭ ᱦᱚᱲ ᱠᱚ ᱛᱟᱦᱮᱸ ᱠᱟᱱᱟᱟᱱᱟ ᱥᱮ ᱡᱚᱛᱚᱣᱟᱜ ᱜᱮ ᱩᱱᱠᱩ ᱛᱟᱦᱮᱸ ᱠᱟᱱᱟ ᱥᱮ ᱡᱚᱛᱚᱣᱟᱜ ᱜᱮ ᱩᱱᱠᱚ ᱫᱚᱠᱚ ᱧᱮᱞ ᱴᱷᱤᱠ ᱫᱟᱲᱮᱭᱟᱜ ᱠᱟᱱ ᱛᱟᱦᱮᱸᱱᱟ ᱡᱮ ᱱᱚᱣᱟ ᱫᱚ ᱱᱚᱣᱟ ᱨᱩᱣᱟᱹ ᱠᱟᱱᱟ ᱟᱨ ᱱᱚᱣᱟ ᱱᱚᱣᱟ ᱞᱟᱜᱟᱣ ᱞᱮᱱᱠᱷᱟᱡ ᱜᱮ ᱦᱩᱭᱩᱜᱼᱟ ᱢᱚᱸᱡᱽ ᱱᱟᱯᱟᱭ ᱥᱮ ᱱᱚᱣᱟ ᱨᱟᱱᱮᱢ ᱞᱟᱜᱟᱣ ᱞᱮᱠᱟᱡ ᱜᱮᱢ ᱵᱮᱥᱚᱜᱼᱟ ᱟᱨ ᱱᱮᱛᱟᱨ ᱠᱟᱛᱮᱜ ᱚᱱᱮ ᱠᱚ ᱢᱮᱱᱟ ᱚᱱᱠᱟ ᱵᱟᱲᱟᱭ ᱦᱟᱸᱜ ᱵᱟᱹᱱᱩᱜᱼᱟ ᱥᱮ ᱵᱟᱹᱭ ᱵᱟᱹᱭᱛᱮ ᱱᱚᱣᱟ ᱫᱚᱵᱚᱱ ᱟᱫ ᱤᱫᱤᱭᱮᱫᱟ ᱟᱨ ᱤᱱᱟᱹᱜ ᱡᱟᱹᱥᱛᱤ ᱵᱟᱵᱚᱱ ᱞᱟᱹᱭ ᱫᱟᱲᱮᱜ ᱠᱟᱱᱟ ᱦᱮᱸ
ᱢᱟᱱᱮ ᱟᱵᱚᱨᱮᱱ ᱦᱟᱯᱲᱟᱢ ᱠᱚ ᱛᱟᱦᱮᱸ ᱠᱟᱱᱟ ᱢᱟᱱᱮ ᱟᱵᱚᱣᱟᱜ ᱪᱤᱱᱛᱟᱹ ᱜᱮ ᱛᱟᱦᱮᱸ ᱠᱟᱱᱟ ᱵᱚᱨᱛᱚᱢᱟᱱ ᱞᱟᱹᱜᱤᱫ ᱪᱤᱱᱛᱟᱹ ᱫᱚ ᱵᱟᱝ ᱛᱟᱦᱮᱸ ᱠᱟᱱᱟ ᱟᱵᱚᱣᱟᱜ ᱪᱤᱱᱛᱟᱹ ᱜᱮ ᱛᱟᱦᱮᱸ ᱠᱟᱱᱟ ᱤᱱᱟᱹ ᱠᱚ ᱚᱠᱛᱮ ᱦᱟᱯᱲᱟᱢᱟᱜ ᱢᱟᱱᱮ ᱵᱷᱚᱵᱤᱥᱥᱚᱛ ᱫᱷᱟᱹᱵᱤᱡ ᱨᱮᱭᱟᱜ ᱟᱨ ᱵᱷᱚᱵᱤᱥᱥᱚᱛ ᱨᱮᱭᱟᱜ ᱪᱤᱱᱛᱟᱹ ᱛᱟᱦᱮᱸ ᱠᱟᱱ ᱛᱮᱜᱮ ᱡᱟᱨ ᱯᱷᱚᱞᱚᱛ ᱫᱚ ᱱᱚᱣᱟ ᱠᱚ ᱡᱤᱱᱤᱥ ᱫᱚᱠᱚ ᱪᱮᱫ ᱠᱟᱜ ᱠᱟᱱ ᱛᱟᱦᱮᱸᱱᱟ
ᱦᱮᱸ ᱟᱹᱰᱤ ᱱᱟᱯᱟᱭ ᱦᱮᱸ ᱟᱨ ᱟᱹᱰᱤ ᱱᱟᱯᱟᱭ ᱱᱚᱸᱰᱮ ᱚᱱᱠᱟ ᱠᱟᱱ ᱜᱮᱭᱟ ᱟᱨ ᱤᱧᱦᱚᱸ ᱚᱱᱟᱜᱤᱧ ᱢᱮᱱᱟ ᱡᱮ ᱟᱢ ᱡᱚᱠᱷᱚᱱ ᱡᱟᱦᱟᱱᱟᱜ ᱜᱮ ᱟᱢ ᱞᱟᱹᱴᱩᱵᱟᱭ ᱵᱟᱲᱟᱭᱟ ᱥᱮ ᱚᱱᱠᱟ ᱜᱚᱲᱚᱢᱮ ᱦᱟᱲᱟᱢ ᱠᱚᱠᱚ ᱵᱟᱰᱟᱭᱟ ᱟᱫᱚ ᱪᱮᱫ ᱫᱚ ᱚᱱᱠᱟ ᱫᱚ ᱟᱹᱰᱤ ᱱᱟᱯᱟᱭ ᱡᱤᱱᱤᱥ ᱠᱟᱱᱟ ᱱᱚᱣᱟ ᱫᱚ ᱟᱨ ᱟᱞᱮ ᱦᱚᱸ ᱚᱸᱰᱮ ᱟᱞᱮ ᱟᱛᱳ ᱨᱮᱱ ᱥᱮ ᱟᱞᱮ ᱟᱲᱮᱯᱟᱥᱮ ᱚᱱᱟ ᱠᱚᱨᱮᱱ ᱦᱚᱲᱜᱮ ᱟᱹᱰᱤᱜᱟᱱ ᱡᱤᱱᱤᱥ ᱚᱱᱠᱟ ᱠᱚ ᱵᱟᱲᱟᱭᱟ ᱟᱫᱚ ᱚᱱᱟ ᱠᱚ ᱡᱚᱠᱷᱚᱱᱮᱢ ᱪᱮᱫ ᱫᱚᱦᱚ ᱠᱟᱜᱼᱟ ᱛᱚ ᱛᱟᱭᱱᱚᱢ ᱫᱟᱨᱟᱢ ᱥᱮᱢ ᱢᱮᱱᱠᱮᱭᱟ ᱟᱜᱟᱢ ᱫᱤᱱ ᱠᱚᱨᱮ ᱚᱱᱠᱟᱱᱟᱜ ᱥᱚᱢᱚᱭ ᱦᱤᱡᱩᱜᱼᱟ ᱡᱮ ᱟᱢ ᱚᱱᱟ ᱠᱟᱹᱢᱤ ᱨᱮᱢ ᱞᱟᱜᱟᱣ ᱫᱟᱲᱮᱭᱟᱜᱼᱟ ᱟᱨ ᱚᱱᱟ ᱠᱚᱫᱚ ᱦᱮᱸ ᱨᱚᱲ ᱢᱮ
ᱚᱱᱟ ᱜᱮ ᱪᱚ ᱜᱚᱝᱠᱮ ᱢᱟᱱᱮ ᱱᱤᱛᱚᱜ ᱵᱚᱨᱛᱚᱢᱟᱱ ᱡᱩᱣᱟᱹᱱ ᱤᱭᱩᱛᱷ ᱠᱚ ᱡᱮ ᱚᱱᱠᱟᱱᱟᱜ ᱠᱟᱹᱢᱤᱨᱮ ᱪᱮᱫᱟᱜ ᱵᱟᱵᱚᱱ ᱯᱟᱨᱴᱤᱥᱤᱯᱮᱴᱚᱜ ᱠᱟᱱᱟ
ᱦᱮᱸ ᱟᱹᱰᱤ ᱱᱟᱯᱟᱭ ᱟᱫᱚ ᱱᱮᱛᱟᱨ ᱫᱚ ᱟᱵᱚ ᱫᱚ ᱵᱚᱞᱮ ᱮᱴᱟᱜ ᱥᱮ ᱫᱷᱱᱫᱟ ᱵᱚᱱ ᱧᱮᱞ ᱮᱫᱟ ᱥᱮ ᱮᱴᱟᱜ ᱥᱮᱫ ᱵᱚᱞᱮ ᱚᱱᱟ ᱵᱚᱱ ᱢᱮᱱᱟ ᱵᱚᱞᱮ ᱢᱤᱫᱴᱮᱱ ᱫᱚ ᱚᱱᱟ ᱫᱚ ᱞᱟᱛᱟᱨ ᱨᱮ ᱢᱮᱫ ᱛᱮᱵᱚᱱ ᱧᱮᱞᱟ᱾ ᱵᱚᱠᱮ ᱚᱱᱟ ᱫᱚ ᱢᱮᱛᱟᱜ ᱚᱱᱟ ᱫᱚ ᱠᱟᱹᱴᱤᱡ ᱡᱤᱱᱤᱥ ᱠᱟᱱᱟ ᱚᱱᱟ ᱫᱚ ᱠᱟᱹᱴᱤᱡ ᱜᱮᱭᱟ ᱢᱮᱱᱛᱮ ᱟᱨ ᱱᱮᱛᱟᱨ ᱠᱟᱛᱮᱜ ᱞᱟᱦᱟᱛᱮᱧ ᱫᱤᱥᱟᱹᱭᱮᱫᱟ ᱟᱹᱰᱤ ᱜᱟᱱ ᱚᱱᱟ ᱵᱟᱠᱷᱮᱬ ᱠᱚ ᱦᱚᱸ ᱠᱚ ᱵᱟᱲᱟᱭ ᱠᱟᱱ ᱛᱟᱦᱮᱸᱱ ᱜᱮᱭᱟ ᱮᱠᱟᱞᱮᱢ ᱢᱮᱱᱟ ᱵᱟᱠᱷᱮᱬ ᱛᱮᱜᱮ ᱞᱟᱡ ᱦᱟᱥᱩ ᱵᱚᱦᱚᱜ ᱦᱟᱥᱩ ᱮᱠᱟᱞ ᱜᱮ ᱪᱟᱵᱟᱭ ᱛᱟᱢᱟ ᱥᱮ ᱦᱟᱱᱟ ᱱᱷᱟᱣᱟ ᱚᱱᱠᱟᱱᱟᱜ ᱨᱩᱣᱟᱹ ᱠᱚᱦᱚᱸ ᱮᱠᱟᱞ ᱜᱮ ᱪᱟᱵᱟᱭ ᱛᱟᱢᱟ
ᱵᱚᱞᱮ ᱱᱩᱠᱩ ᱮᱱᱛᱮᱫ ᱱᱩᱠᱩ ᱪᱷᱟᱹᱛᱤᱠ ᱡᱟᱹᱛᱤ ᱱᱩᱠᱩ ᱠᱚ ᱞᱟᱹᱭᱟ ᱵᱚᱞᱮ ᱫᱩᱨᱜᱟ ᱯᱩᱡᱟ ᱥᱮ ᱮᱢᱟᱱ ᱯᱩᱡᱟ ᱦᱳᱭᱚᱜ ᱠᱷᱟᱡ ᱟᱠᱚ ᱫᱤᱱ ᱛᱟᱹᱨᱤᱠᱷ ᱵᱟᱠᱚ ᱫᱤᱥᱟᱹᱭᱟ ᱵᱚᱞᱮ ᱥᱟᱱᱛᱟᱞᱟᱜ ᱚᱠᱟᱴᱟᱜ ᱵᱚᱞᱮ ᱤᱭᱟᱹ ᱪᱮᱫ ᱠᱚ ᱢᱮᱱᱟ ᱢᱟᱱᱛᱟᱨ ᱡᱷᱟᱹᱨᱱᱤ ᱠᱚ ᱟᱸᱡᱚᱢ ᱞᱮᱠᱷᱟᱡ ᱠᱚ ᱵᱩᱡᱷᱟᱹᱣᱟ ᱡᱮ ᱫᱮᱵᱤ ᱛᱤᱭᱚᱜᱚᱜ ᱠᱟᱱᱟ ᱢᱮᱱᱛᱮ ᱢᱮᱱᱠᱷᱟᱱ ᱱᱤᱛ ᱚᱱᱟ ᱡᱤᱱᱤᱥ ᱵᱟᱹᱱᱩᱜᱼᱟ